ᱦᱳᱭ ᱟᱸᱡᱚᱢᱚᱜ ᱠᱟᱱᱟ ᱱᱤᱛᱳᱜ ᱫᱚ᱾
ᱦᱳᱭᱛᱚ ᱛᱟᱦᱞᱮ ᱪᱮᱫᱞᱟᱝ ᱜᱟᱞᱢᱟᱨᱟᱣᱮᱫ ᱛᱟᱦᱮᱸᱜ-ᱟ?
ᱟᱪᱪᱷᱟ, ᱵᱤᱨᱵᱩᱨᱩ ᱱᱤᱭᱟᱹᱞᱟᱝ ᱠᱟᱛᱷᱟᱜ ᱠᱟᱱ ᱛᱟᱸᱦᱮᱱᱟ᱾
ᱦᱮᱸ, ᱦᱮᱸ, ᱟᱫᱚ ᱤᱧ ᱠᱩᱞᱤᱭᱮᱫ ᱢᱮ ᱛᱟᱸᱦᱮᱱᱤᱧ ᱡᱟᱦᱟᱸ ᱫᱚ ᱟᱸᱻ ᱟᱫᱚ ᱵᱤᱨ, ᱵᱤᱨ ᱠᱚ ᱪᱟᱜ ᱜᱮᱭᱟᱯᱮ ᱥᱮᱸᱫᱽᱨᱟ ᱦᱮᱸ ᱥᱮ ᱟᱫᱚ ᱚ, ᱵᱤᱨᱵᱩᱨᱩ ᱨᱮ ᱡᱤᱵᱽ ᱡᱤᱭᱟᱹᱞᱤ ᱠᱚ ᱪᱮᱫ ᱞᱮᱠᱟ ᱢᱮᱱᱟᱜ ᱠᱚᱣᱟ ᱟᱯᱮ ᱥᱮᱫ ᱫᱚ?
ᱩᱸ, ᱵᱤᱨᱵᱩᱨᱩ ᱨᱮᱫᱚ ᱦᱟᱸᱜ ᱱᱚᱝᱠᱟ ᱵᱚᱛᱚᱨᱟᱱ ᱡᱤᱭᱟᱹᱞᱤ ᱞᱮᱠᱟ ᱛᱮᱫᱚ ᱵᱟᱹᱱᱩᱜ ᱠᱚᱣᱟ ᱚᱱᱠᱟ ᱫᱚ ᱦᱟᱸᱜ ᱡᱮᱢᱚᱱ
ᱦᱩᱸ᱾
ᱩᱱᱠᱩ ᱢᱩᱫᱽ ᱨᱮᱫᱚ ᱦᱟᱸᱜ ᱥᱩᱠᱨᱤ ᱢᱮᱱᱟᱜ ᱠᱚᱣᱟ ᱥᱟᱶᱛᱮ ᱠᱩᱞᱟᱹᱭ᱾ ᱤᱱᱟᱹ ᱪᱷᱟᱰᱟ ᱛᱩᱭᱩ ᱠᱚ ᱢᱮᱱᱟᱜ ᱠᱚᱣᱟ ᱡᱷᱤᱠ ᱠᱚ ᱢᱮᱱᱟᱜ ᱠᱚᱣᱟ᱾ ᱟᱨ, ᱟᱨᱠᱤ ᱱᱩᱠᱩ ᱠᱚᱜᱮ ᱢᱮᱱᱟᱜ ᱠᱚ ᱜᱮᱭᱟ᱾
ᱦᱩᱸ, ᱟᱫᱚ ᱪᱤᱞᱤ ᱠᱚᱯᱮ ᱜᱚᱡ ᱟᱜᱩ ᱠᱚᱣᱟ?
ᱚᱱᱠᱟ ᱞᱮᱠᱟᱛᱮᱫᱚ ᱟᱞᱮ ᱫᱚᱞᱮ ᱜᱚᱡ ᱟᱜᱩ ᱠᱚ ᱜᱮᱭᱟ ᱦᱟᱸᱜ ᱠᱩᱞᱟᱹᱭ ᱠᱚ ᱦᱮᱸ, ᱟᱫᱚ ᱚᱠᱟ ᱛᱚ ᱦᱟᱸᱜ ᱡᱟᱦᱟᱸᱭ ᱵᱟᱵᱟ ᱛᱟᱠᱚ ᱥᱮ ᱚᱝᱠᱟ ᱠᱟᱠᱩ ᱛᱟᱠᱚ ᱠᱚ ᱪᱟᱞᱟᱜ ᱜᱮᱭᱟ᱾ ᱟᱨ ᱱᱚᱝᱠᱟ ᱥᱮᱸᱫᱽᱨᱟ ᱥᱩᱠᱨᱤ ᱥᱮᱸᱫᱽᱨᱟ ᱤᱱᱟᱹ ᱥᱟᱶᱛᱮ ᱧᱤᱫᱟᱹ ᱚᱠᱛᱚ ᱡᱷᱤᱠ᱾ ᱥᱮᱸᱫᱽᱨᱟ ᱚᱱᱠᱟ ᱠᱚ ᱪᱟᱞᱟᱜ ᱜᱮᱭᱟ ᱟᱨᱠᱤ ᱦᱟᱸᱜ᱾ ᱟᱫᱚ ᱦᱟᱸᱜ ᱤᱧ ᱢᱟᱧ ᱪᱟᱞᱟᱣ ᱵᱟᱲᱟᱣ ᱠᱟᱱ ᱜᱮᱭᱟ ᱥᱮᱸᱫᱽᱨᱟ ᱞᱮᱠᱟ ᱛᱮᱫᱚ ᱦᱟᱸᱜ ᱠᱩᱞᱟᱹᱭ ᱥᱮᱸᱫᱽᱨᱟ᱾ ᱤᱱᱟᱹ ᱪᱷᱟᱰᱟ ᱦᱟᱸᱜ ᱞᱟᱹᱭ ᱜᱟᱱᱚᱜ-ᱟ ᱱᱚᱝᱠᱟ ᱜᱩᱰᱩ ᱠᱚ ᱥᱮᱸᱫᱽᱨᱟ ᱠᱚᱜᱮᱭᱟ᱾ ᱟᱲᱮ ᱜᱩᱰᱩ ᱥᱟᱶᱛᱮ ᱫᱟᱨᱮ ᱜᱩᱰᱩ ᱮᱢᱟᱱ ᱠᱚᱜᱮ ᱦᱟᱸᱜ ᱪᱟᱞᱟᱣ ᱦᱩᱭ ᱠᱟᱱᱟ᱾
ᱦᱮᱸ ᱦᱮᱸ ᱟᱨ ᱛᱮᱜ
ᱟᱪᱪᱷᱟ ᱜᱚᱝᱠᱮ ᱛᱟᱦᱞᱮ ᱟᱯᱮᱥᱮᱫ ᱫᱚ ᱛᱟᱦᱞᱮ ᱚᱱᱠᱟ ᱧᱮᱞ ᱡᱚᱝ ᱞᱮᱠᱟᱱ ᱡᱟᱭᱜᱟ ᱠᱚᱫᱚ ᱦᱮᱱᱟᱜ ᱟᱥᱮ ᱵᱟᱹᱱᱩᱜᱼᱟ᱾
ᱦᱮᱸ ᱧᱮᱞ ᱡᱚᱝ ᱞᱮᱠᱟ ᱫᱚ ᱢᱮᱱᱟᱜᱼᱟ ᱟᱫᱚ ᱪᱟᱞᱟᱜ ᱦᱩᱭᱩᱜ ᱛᱟᱢᱟ ᱱᱟᱥᱮᱱᱟᱜ ᱫᱚ ᱢᱮᱱᱟᱜ ᱢᱮᱱᱟᱜᱼᱟ ᱟᱫᱚ ᱱᱮᱛᱟᱨ ᱫᱚ ᱟᱭᱢᱟ ᱞᱮᱠᱟᱱᱟᱜ ᱚᱱᱠᱟᱱᱟᱜ ᱜᱮᱠᱚ ᱵᱮᱱᱟᱣᱮᱫ ᱫᱚ ᱦᱮᱸ ᱥᱮ ᱧᱮᱞ ᱡᱚᱝ ᱜᱮ ᱡᱟᱦᱟᱸ ᱫᱚ ᱪᱤᱲᱭᱟᱠᱷᱟᱱᱟ ᱞᱮᱠᱟ ᱡᱟᱦᱟᱸ ᱫᱚ ᱡᱤᱭᱟᱹᱞᱤ ᱠᱚᱠᱚ ᱫᱚᱦᱚᱭᱮᱫ ᱠᱚᱣᱟ ᱦᱮᱸ ᱥᱮ ᱟᱫᱚ ᱚᱱᱠᱟᱱᱟᱜ ᱫᱚ ᱢᱮᱱᱟᱜᱼᱟ ᱟᱨ ᱛᱟᱦᱞᱮ ᱟᱯᱮ ᱥᱮᱫ ᱫᱚ ᱢᱮᱱᱟᱜ ᱟᱥᱮ ᱵᱟᱝ ᱚᱱᱠᱟᱱᱟᱜ ᱫᱚ?
ᱦᱩᱭ ᱟᱞᱮ ᱥᱮᱫ ᱦᱚᱸ ᱢᱮᱱᱟᱜ ᱜᱮᱭᱟ ᱵᱩᱨᱩ ᱢᱮᱱᱟᱜᱼᱟ ᱥᱟᱛ ᱛᱮ ᱚᱸᱰᱮ ᱯᱟᱨᱠ ᱠᱚ ᱢᱮᱱᱟᱜᱼᱟ᱾ ᱟᱫᱚ ᱟᱹᱰᱤ ᱧᱮᱞ ᱡᱚᱝ ᱞᱮᱠᱟᱱ ᱡᱟᱭᱜᱟ ᱠᱟᱱᱟ ᱵᱩᱨᱩ ᱠᱟᱱᱟ᱾ ᱟᱫᱚ ᱦᱟᱸᱜ ᱵᱩᱨᱩ ᱨᱮᱦᱟᱜ ᱢᱤᱫᱴᱟᱝ ᱨᱟᱡᱟᱭ ᱛᱟᱦᱮᱸ ᱠᱟᱱᱟ ᱞᱟᱦᱟᱛᱮ ᱪᱚᱱᱫᱨᱚ ᱵᱚᱨᱢᱟ ᱧᱩᱛᱩᱢᱟᱱ ᱨᱟᱡᱟ ᱠᱟᱱᱟᱭ ᱟᱫᱚ ᱩᱱᱤᱭᱟᱜ ᱟᱢᱚᱞ ᱨᱮᱦᱟᱸᱜ ᱚᱱᱟ ᱵᱩᱨᱩ ᱨᱮᱦᱟᱸᱜ ᱢᱤᱫ ᱯᱟᱥᱴᱟ ᱥᱤᱞᱟ ᱞᱤᱯᱤ ᱧᱮᱞ ᱟᱠᱟᱱ ᱛᱟᱭᱟ᱾ ᱟᱫᱚ ᱚᱱᱟ ᱞᱤᱯᱤ ᱫᱚ ᱦᱟᱸᱜ ᱯᱟᱲᱦᱟᱣ ᱫᱚ ᱟᱯᱟᱫᱚᱛᱚ ᱦᱟᱸᱜ ᱵᱟᱝᱠᱚ ᱫᱟᱲᱮᱠᱟᱫᱟ ᱦᱟᱸᱜ ᱟᱨᱠᱤ
ᱦᱮᱸ
ᱪᱚᱱᱨᱚ ᱵᱚᱨᱢᱟ ᱧᱩᱛᱩᱢ ᱨᱟᱡᱟ ᱱᱚᱣᱟ ᱫᱚ ᱦᱟᱸᱜ ᱛᱟᱦᱮᱸᱱ ᱠᱟᱱ ᱛᱟᱦᱮᱸᱱᱟ ᱚᱱᱟ ᱡᱟᱭᱜᱟ ᱨᱮ ᱛᱚ ᱩᱱᱤ ᱚᱸᱰᱮ ᱦᱟᱜ ᱠᱷᱚᱫᱟ ᱠᱟᱫᱟᱭ ᱫᱷᱮᱨᱤ ᱨᱮ ᱦᱟᱜ ᱟᱨᱠᱤ ᱩᱱᱤ ᱟᱢᱚᱞ ᱨᱮ ᱟᱫᱚ ᱚᱱᱟᱜᱮ ᱦᱟᱸᱜ ᱧᱮᱞ ᱠᱚ ᱦᱤᱡᱩᱜᱼᱟ᱾ ᱥᱟᱶᱛᱮ ᱵᱩᱨᱩ ᱨᱮ ᱦᱟᱸᱜ ᱢᱤᱫᱴᱟᱝ ᱫᱷᱟᱨᱟ ᱧᱩᱛᱩᱢ ᱛᱮ ᱵᱟᱲᱟᱭᱟᱵᱚᱱ ᱪᱮ ᱵᱟᱰᱟᱭᱟ ᱚᱱᱟ ᱟᱫᱚ ᱦᱟᱸᱜ ᱫᱤᱥᱚᱢ ᱦᱚᱲ ᱠᱚ ᱵᱟᱲᱟᱭᱟ ᱟᱫᱚ ᱚᱸᱰᱮ ᱧᱮᱧᱮᱞ ᱠᱚ ᱦᱤᱡᱩᱜᱼᱟ ᱫᱟᱜ ᱵᱚᱨᱟᱵᱚᱨ ᱱᱚᱣᱟ ᱫᱚ ᱞᱤᱸᱜᱤᱠᱟ ᱜᱮ ᱛᱟᱦᱮᱱᱟ ᱟᱨ ᱚᱸᱰᱮ ᱠᱷᱚᱱᱟᱜ ᱫᱟᱜ ᱡᱚᱨᱚᱜ ᱠᱟᱱᱟ ᱟᱨᱠᱤ ᱚᱱᱟᱜ ᱜᱮ ᱦᱟᱜ
ᱟᱪᱪᱷᱟ ᱟᱨ ᱛᱟᱦᱞᱮ ᱟᱢ ᱫᱚ ᱫᱟᱬᱟᱱ ᱠᱚᱢ ᱠᱩᱥᱤᱭᱟᱜ ᱜᱮᱭᱟ ᱛᱟᱦᱞᱮ ᱦᱮᱸ ᱥᱮ
ᱦᱳᱭ ᱫᱟᱟᱟᱱ ᱫᱚ ᱟᱹᱰᱤ ᱜᱤᱧ ᱠᱩᱥᱤᱭᱟᱜ ᱛᱟᱦᱮᱸᱱᱟ ᱟᱨᱠᱤ ᱫᱟᱲᱟᱱ ᱫᱚ ᱞᱟᱠᱛᱤ ᱠᱟᱱ ᱜᱮᱭᱟ ᱟᱹᱰᱤ ᱡᱟᱭᱜᱟ ᱜᱮ ᱱᱚᱝᱠᱟ ᱫᱚ ᱦᱟᱸᱜ ᱩᱱᱟᱹᱜ ᱡᱟᱭᱜᱟ ᱵᱟᱹᱧ ᱪᱟᱞᱟᱣ ᱟᱠᱫ ᱨᱮᱦᱚᱸ ᱰᱮᱢ ᱠᱚ ᱥᱟᱶᱛᱮ ᱵᱩᱨᱩ ᱯᱟᱦᱟᱲᱤ ᱮᱞᱟᱠᱟ ᱜᱮ ᱟᱹᱰᱤᱜᱤᱧ ᱫᱟᱬᱟ ᱟᱠᱟᱫ ᱜᱮᱭᱟ ᱟᱨᱠᱤ ᱠᱟᱨᱚᱱ ᱫᱟᱲᱟ ᱛᱮᱫᱚ ᱦᱟᱸᱜ ᱢᱤᱫᱴᱟᱝ ᱢᱟᱹᱱᱢᱤᱭᱟᱜ ᱢᱚᱱᱮ ᱢᱟᱨᱥᱟᱞᱟ ᱢᱚᱛᱞᱚᱵ ᱢᱚᱱᱮ ᱡᱤᱣᱤ ᱠᱚ ᱡᱟᱦᱟᱸ ᱠᱚ ᱟᱹᱰᱤ ᱟᱹᱰᱤ ᱯᱷᱨᱮᱥᱼᱟ ᱢᱟᱭᱤᱱᱰ ᱮ ᱟᱹᱜᱩᱭᱟ ᱥᱟᱶᱛᱮ ᱡᱟᱦᱟᱸᱭ ᱠᱚ ᱠᱟᱹᱢᱤ ᱠᱟᱱᱟ ᱥᱮᱠᱚ ᱚᱞᱚᱜ ᱠᱟᱱᱟ ᱡᱚᱫᱤ ᱪᱷᱩᱴᱤ ᱠᱚ ᱧᱟᱢᱟ ᱠᱷᱟᱡ ᱫᱚ ᱡᱟᱦᱟᱸ ᱥᱮᱫ ᱠᱚ ᱫᱟᱬᱟᱱᱟ ᱟᱫᱚ ᱢᱤᱫᱴᱟᱱ ᱜᱟᱛᱮ ᱟᱨ ᱢᱤᱫᱴᱟᱱ ᱜᱟᱛᱮ ᱥᱟᱶᱛᱮᱟᱱ ᱧᱟᱯᱟᱢ ᱦᱚᱸ ᱦᱩᱭᱩᱜ ᱜᱮᱭᱟ᱾ ᱚᱱᱟ ᱦᱚᱸ ᱢᱤᱫᱴᱟᱝ ᱠᱟᱱᱟ ᱥᱟᱶᱛᱮ ᱟᱵᱚ ᱡᱟᱦᱟᱸ ᱨᱮᱵᱚᱱ ᱛᱟᱦᱮᱱ ᱠᱟᱱᱟ ᱱᱤᱛᱚᱜ ᱵᱷᱟᱨᱚᱛ ᱫᱤᱥᱚᱢ ᱞᱟᱹᱭ ᱞᱮᱠᱷᱟᱱ ᱯᱨᱚᱛᱤᱴᱤ ᱥᱴᱮᱴ ᱜᱮ ᱦᱮᱸ ᱟᱭᱢᱟ ᱞᱮᱠᱟᱱ ᱡᱟᱹᱛ ᱨᱮᱱ ᱦᱚᱲ ᱦᱮᱱᱟᱜ ᱵᱚᱱᱟ ᱩᱱᱠᱩᱣᱟᱜ ᱵᱮᱵᱚᱦᱟᱨ ᱚᱠᱟ ᱞᱮᱠᱟ ᱛᱟᱠᱚ ᱦᱚᱨᱚᱜ ᱵᱟᱸᱫᱮ ᱚᱠᱟ ᱞᱮᱠᱟ ᱛᱟᱠᱚ ᱡᱚᱢ ᱧᱩ ᱚᱠᱟᱞᱮᱠᱟ ᱪᱮᱫ ᱞᱮᱠᱟᱱᱟᱜ ᱡᱟᱭᱜᱟ ᱨᱮᱠᱚ ᱛᱟᱦᱮᱱ ᱠᱟᱱᱟ ᱵᱚᱸᱜᱟᱼ ᱵᱩᱨᱩ ᱚᱠᱟ ᱞᱮᱠᱟ ᱯᱩᱡᱟᱹ ᱵᱟᱥᱟ ᱪᱮᱫ ᱞᱮᱠᱟ ᱛᱟᱠᱚ ᱥᱮ ᱚᱱᱟ ᱠᱚᱦᱚᱸ ᱵᱚᱱ ᱵᱟᱲᱟᱭ ᱧᱟᱢ ᱫᱟᱲᱮᱭᱟᱜᱼᱟ ᱡᱮᱢᱚᱱ ᱟᱵᱚᱣᱟᱜ ᱡᱮᱢᱚᱱ ᱟᱵᱚᱣᱟᱜ ᱦᱚᱨᱚᱜ ᱵᱟᱸᱫᱮ ᱟᱵᱚᱣᱟᱜ ᱡᱚᱢᱼ ᱧᱩ ᱟᱵᱚ ᱚᱠᱟ ᱞᱮᱠᱟ ᱯᱚᱨᱚᱵᱽ ᱯᱟᱞᱞᱤ ᱵᱚᱱ ᱢᱟᱱᱟᱣ ᱛᱟᱦᱮᱱᱟ ᱟᱫᱚ ᱚᱱᱠᱟᱜᱮ ᱡᱚ ᱡᱚᱛᱚ ᱡᱟᱭᱜᱟ ᱨᱮ ᱦᱟᱸᱜ ᱟᱞᱟᱜᱽ ᱟᱞᱟᱜᱽ ᱦᱩᱭᱩᱜ ᱜᱮᱭᱟ ᱟᱫᱚ ᱱᱚᱣᱟ ᱫᱚ ᱦᱟᱸᱜ ᱱᱚᱝᱠᱟ ᱠᱟ ᱠᱟᱛᱮᱮᱫ ᱵᱟᱵ ᱵᱩᱡᱽ ᱫᱟᱲᱮᱭᱟᱜᱼᱟ ᱚᱵᱚᱥᱳᱭ ᱫᱟᱲᱟ ᱞᱮᱠᱷᱟᱱ ᱵᱩᱡᱽ ᱧᱟᱢ ᱫᱟᱲᱮᱭᱟᱜᱼᱟ ᱩᱱᱠᱩ ᱥᱟᱶ ᱢᱮᱥᱟ ᱠᱟᱛᱮ ᱦᱮᱸ ᱡᱚᱛᱚ ᱦᱚᱲ ᱥᱟᱶ ᱢᱮᱥᱟᱞ ᱞᱟᱹᱠᱛᱤ ᱠᱟᱱ ᱜᱮᱭᱟ ᱱᱚᱝᱠᱟ ᱫᱟᱨᱟᱭ ᱛᱮᱜᱮ ᱵᱚᱱ ᱵᱩᱡᱽ ᱧᱟᱢ ᱫᱟᱲᱮᱭᱟᱜᱼᱟ ᱟᱨᱠᱤ ᱛᱚ ᱦᱟᱸᱜ
ᱟᱨ ᱛᱟᱦᱚᱞᱮ ᱚᱱᱮ ᱪᱮᱫ ᱠᱚ ᱞᱟᱹᱭᱟ ᱟᱢᱫᱚ ᱚᱲᱟᱜ ᱨᱮᱜᱮᱢ ᱛᱟᱦᱮᱱᱟ ᱥᱮ ᱵᱟᱦᱨᱮ ᱥᱮᱫ ᱨᱮ ᱟᱨ ᱛᱟᱦᱮᱸᱱᱟᱢ᱾
ᱦᱳᱭ ᱤᱧ ᱫᱚ ᱦᱟᱸᱜ ᱵᱟᱭᱨᱮ ᱨᱮᱜᱮᱧ ᱛᱟᱦᱮᱸᱱ ᱜᱮᱭᱟ᱾
ᱟᱪᱪᱷᱟ, ᱵᱟᱝ ᱱᱮᱛᱟᱨ ᱫᱚ ᱱᱮᱛᱟᱨ ᱫᱚ ᱚᱱᱮ ᱚᱞᱚᱜ ᱯᱟᱲᱦᱟᱣ ᱦᱚᱛᱮᱡ ᱛᱮᱜᱮ ᱛᱚ ᱡᱟᱹᱥᱛᱤ ᱫᱚ ᱵᱟᱭᱨᱮ ᱥᱮᱫ ᱨᱮ ᱛᱟᱦᱮᱸ ᱦᱩᱭᱩᱜ ᱠᱟᱱᱟ ᱚᱜ ᱯᱟᱲᱦᱟᱜ ᱟᱨ ᱠᱟᱹᱢᱤ ᱵᱟᱲᱟ ᱦᱚᱸ ᱦᱮᱸ ᱥᱮ, ᱦᱮᱸ ᱵᱟᱦᱨᱮ ᱥᱮᱫ ᱨᱮ ᱛᱟᱦᱮᱸ ᱦᱩᱭᱩᱜ ᱠᱟᱱᱟ ᱚᱱᱟ ᱛᱮᱜᱮ ᱛᱚ᱾
ᱦᱳᱭ ᱮᱠᱫᱚᱢ ᱥᱟᱹᱨᱤ ᱜᱮ ᱱᱚᱣᱟ ᱫᱚ ᱚᱝᱠᱟ ᱜᱮ ᱦᱟᱸᱜ ᱚᱞᱚᱜ ᱯᱟᱲᱦᱟᱜ ᱠᱷᱟᱹᱛᱤᱨ ᱛᱮᱜᱮ ᱦᱟᱸᱜ ᱵᱟᱭᱨᱮ ᱟᱨ ᱦᱟᱸᱜ ᱮᱢᱱᱤ ᱛᱮᱢᱱᱤ ᱢᱟ ᱚᱲᱟᱜ ᱠᱷᱚᱱ ᱦᱚᱸ ᱵᱟᱠᱚ ᱩᱰᱩᱠ ᱦᱚᱪᱚᱵᱚᱱ ᱜᱮ ᱦᱟᱸᱜ, ᱠᱷᱚᱱ ᱜᱮ ᱦᱟᱸᱜ ᱵᱟᱭᱨᱮ ᱨᱮᱢ ᱯᱟᱲᱦᱟᱜᱼᱟ, ᱢᱟᱱᱮ ᱯᱟᱲᱦᱟᱜ ᱞᱟᱹᱜᱤᱫ ᱜᱮ ᱦᱟᱸᱜ ᱮᱠᱪᱩᱭᱮᱞᱤ ᱚᱱᱟ ᱧᱩᱛᱩᱢ ᱛᱮ ᱢᱮᱱᱟ ᱥᱮ ᱚᱱᱟ ᱧᱩᱛᱩᱢ ᱛᱮ ᱵᱟᱭᱨᱮᱢ ᱩᱰᱩᱝᱚᱜᱼᱟ᱾ ᱟᱨ ᱵᱟᱝᱠᱷᱟᱱ ᱫᱚ ᱦᱟᱸᱜ ᱡᱩᱫᱤ ᱵᱟᱢ ᱯᱟᱲᱦᱟᱣ ᱞᱮᱱᱠᱷᱟᱱ ᱫᱚ ᱥᱮ, ᱯᱩᱭᱥᱟ ᱦᱚᱸ ᱵᱟᱢ ᱠᱚᱭ ᱫᱟᱲᱮ ᱟᱠᱚᱣᱟ ᱚᱲᱟᱜ ᱨᱮᱱ ᱦᱚᱲ ᱟᱨ ᱥᱟᱶᱛᱮ ᱫᱟᱬᱟ ᱦᱚᱸ ᱠᱩᱞᱤ ᱢᱮᱭᱟ ᱠᱚ ᱚᱠᱟ ᱛᱮᱢ ᱪᱟᱞᱟᱜ ᱠᱟᱱᱟ᱾ ᱱᱚᱣᱟ ᱫᱚ ᱠᱟᱱ ᱜᱮ ᱦᱟᱸᱜ᱾ ᱟᱫᱚ ᱟᱯᱮ ᱥᱮᱜ ᱜᱮ ᱦᱟᱸᱜ ᱚᱞᱚᱜ ᱯᱟᱲᱦᱟᱣ ᱢᱟ ᱛᱞᱚᱵ ᱚᱞᱪᱤᱠᱤ ᱛᱮ ᱛᱤᱱᱟᱹᱜ ᱴᱟᱜ ᱚᱝᱠᱟ ᱨᱟᱠᱟᱵ ᱟᱠᱟᱱᱟ ᱥᱮ ᱛᱤᱱᱟᱹᱜ ᱥᱟᱺᱜᱤᱧ ᱪᱟᱞᱟᱣ ᱟᱠᱟᱱᱟ᱾
ᱦᱩᱸ ᱟᱞᱮ ᱥᱮᱜ ᱫᱚ ᱡᱟᱹᱥᱛᱤ ᱠᱟᱭ ᱜᱮ ᱚᱱᱮ ᱟᱹᱰᱤ ᱜᱮ ᱤᱥᱠᱩᱞ ᱢᱟᱱᱮ ᱡᱟᱦᱟᱸ ᱫᱚ ᱤᱛᱩᱱ ᱟᱥᱲᱟ ᱠᱚ ᱦᱮᱸ ᱥᱮ ᱟᱨ ᱵᱤᱫᱽᱫᱟᱹᱜᱟᱲ ᱠᱚ ᱦᱮᱸ ᱟᱨ ᱟᱨ ᱡᱮᱜᱮᱛ ᱵᱤᱨᱫᱟᱹᱜᱟᱲ ᱠᱚ ᱦᱚᱸ ᱡᱟᱦᱟᱸ ᱫᱚ ᱟᱞᱮ ᱦᱚᱸ ᱚᱱᱟ ᱛᱮᱜᱮ ᱞᱮ ᱚᱞᱚᱜ ᱠᱟᱱᱟ ᱟᱨᱠᱤ ᱡᱟᱦᱟᱸ ᱫᱚ ᱟᱵᱚᱣᱟᱜ ᱠᱟᱱᱟ ᱤᱭᱟᱹ ᱛᱮ ᱦᱮᱸ ᱥᱮ ᱚᱞᱪᱤᱠᱤ ᱛᱮᱜᱮ ᱦᱮᱸ ᱥᱮ᱾ ᱟᱫᱚ ᱢᱮᱱᱟᱜ ᱟᱭᱢᱟ ᱞᱮᱠᱟ ᱜᱮ ᱱᱚᱣᱟ ᱠᱚᱨᱮ ᱫᱚ ᱢᱮᱱᱟᱜᱼᱟ, ᱛᱟᱦᱚᱞᱮ ᱟᱯᱮ ᱥᱮᱫ ᱫᱚ ᱵᱟᱹᱱᱩᱜ ᱛᱮ ᱚᱝᱠᱟᱱᱟᱜ ᱵᱤᱫᱽᱫᱟᱹᱜᱟᱲ ᱠᱚ ᱥᱮ ᱤᱛᱩᱱ ᱟᱥᱲᱟ ᱠᱚ?
ᱦᱳᱭ ᱦᱳᱭ ᱮᱠᱫᱚᱢ ᱥᱟᱹᱨᱤ ᱜᱮ, ᱟᱫᱚ ᱦᱟᱸᱜ ᱦᱩᱰᱤᱧ ᱡᱟᱦᱟᱸ ᱫᱚ ᱳᱣᱟᱱ ᱠᱷᱚᱱᱟᱜ ᱯᱷᱳᱨ ᱚᱯᱷᱫᱤ ᱠᱷᱚᱱᱟᱜ ᱦᱚᱸ ᱟᱨ ᱦᱟᱭ ᱤᱥᱠᱩᱞ ᱠᱷᱚᱱ ᱠᱚᱞᱮᱡᱽ ᱚᱵᱫᱤ ᱦᱟᱸᱜ ᱤᱧᱦᱚᱸ ᱚᱱᱟ ᱛᱮᱜᱮᱧ ᱚᱞᱚᱜ ᱠᱟᱱᱟ ᱥᱟᱱᱛᱟᱞᱤ ᱛᱮᱜᱮ ᱦᱟᱸᱜ᱾
ᱦᱩᱸ᱾
ᱦᱮᱸ ᱟᱫᱚ ᱦᱟᱸᱜ, ᱱᱤᱛᱚᱜ ᱢᱟ ᱵᱤᱮᱰ ᱚᱵᱫᱤ ᱢᱟ ᱟᱹᱣᱨᱤ ᱦᱩᱭᱩᱜᱼᱟ ᱦᱟᱸᱜ, ᱟᱫᱚ ᱵᱤᱮᱰ ᱚᱯᱷᱫᱤ, ᱵᱤᱮᱰ ᱞᱟᱹᱜᱤᱫ ᱦᱟᱸᱜ ᱠᱩᱨᱩᱢᱩᱴᱩ ᱪᱟᱞᱟᱜ ᱠᱟᱱᱟ ᱦᱟᱸᱜ, ᱟᱫᱚ ᱦᱟᱸᱜ ᱜᱟᱯᱟ ᱢᱮᱭᱟᱝ ᱜᱮ ᱦᱟᱸᱜ ᱢᱤᱫᱴᱟᱝ ᱢᱮᱱᱟᱜᱼᱟ ᱦᱟᱸᱜ ᱱᱚᱝᱠᱟ ᱟᱱᱫᱳᱞᱚᱱ ᱦᱟᱸᱜ, ᱟᱫᱚ ᱦᱟᱸᱜ ᱩᱱᱟᱹᱜ ᱴᱟᱜ ᱜᱮ ᱦᱟᱸᱜ ᱥᱚᱢᱵᱷᱚᱵᱽ ᱦᱩᱭ ᱠᱟᱱᱟ ᱟᱫᱚ ᱦᱟᱸᱜ ᱟᱹᱰᱤ ᱜᱮ, ᱚᱱᱟᱜᱮ ᱦᱟᱸᱜ ᱛᱤᱥ ᱦᱩᱭᱩᱜ ᱠᱟᱱᱟ ᱦᱟᱸᱜ, ᱚᱞᱚᱜ ᱯᱟᱲᱦᱟᱜ ᱫᱚ ᱪᱟᱞᱟᱣ ᱟᱠᱟ ᱢᱮᱱᱟᱜ ᱜᱮᱭᱟ᱾
ᱦᱳᱭ ᱛᱚ, ᱟᱨ ᱛᱟᱦᱚᱞᱮ ᱪᱟᱞᱟᱜ ᱮᱢ ᱢᱮᱱᱫᱟ ᱥᱮ ᱵᱟᱝ ᱚᱱᱮ ᱡᱟᱦᱟᱸ ᱠᱚ ᱱᱮᱰᱟ ᱜᱩᱴᱟ ᱟᱠᱟᱫ ᱡᱟᱦᱟᱸ ᱢᱟᱦᱟ ᱨᱮ ᱚᱱᱮ ᱟ ᱢᱤᱫᱴᱟᱝ ᱢᱮᱱᱟᱜ ᱫᱚ ᱡᱟᱦᱟᱸᱭ ᱦᱮᱸ ᱥᱮ ᱦᱮᱸ ᱪᱟᱞᱟᱣ ᱮᱢ ᱢᱚᱱᱮᱭᱮᱫᱟ ᱥᱮ ᱦᱮᱸ ᱵᱟᱢ ᱪᱟᱞᱟᱜ ᱟᱢ ᱢᱚᱱᱮᱭᱮᱫᱟ?
ᱟᱪᱪᱷᱟ ᱪᱟᱞᱟᱜ ᱢᱟ ᱟᱫᱚ ᱦᱟᱸᱜ ᱵᱚᱨᱛᱚᱢᱟᱱ ᱥᱚᱢᱚᱭ ᱢᱟ ᱦᱟᱸᱜ ᱤᱧᱦᱚᱸ, ᱤᱧᱦᱚᱸ ᱮᱴᱟᱜ ᱠᱟᱢᱤ ᱨᱮᱱᱟᱜ ᱵᱮᱥᱛᱚ ᱢᱮᱱᱟᱜ ᱟᱠᱟᱫᱤᱧᱟ, ᱟᱫᱚ ᱤᱧ ᱫᱚ ᱦᱟᱸᱜ ᱱᱤᱛᱚᱜ ᱫᱚ ᱦᱟᱸᱜ ᱡᱚᱵ ᱠᱟᱱ ᱜᱮᱭᱟ ᱦᱟᱸᱜ ᱡᱚᱵ ᱫᱚ, ᱟᱫᱚ ᱟᱹᱰᱤ ᱥᱟᱺᱜᱤᱧ ᱨᱮ ᱢᱮᱱᱟᱜ ᱟᱠᱟᱫᱤᱧᱟ ᱡᱟᱦᱟᱸ ᱠᱷᱟᱹᱛᱤᱨ ᱛᱮ ᱦᱟᱸᱜ ᱵᱟᱹᱧ ᱪᱟᱞᱟᱣ ᱫᱟᱲᱮᱜ ᱠᱟᱱᱟ ᱟᱨᱠᱤ᱾
ᱟᱪᱪᱷᱟ, ᱟᱫᱚ ᱚᱱᱟ ᱜᱮ ᱤᱧ ᱚᱱᱟ ᱜᱮ ᱟᱫᱚ ᱚᱱᱟ ᱫᱚ ᱚᱦᱚᱢ ᱞᱟᱹᱭ ᱠᱮᱭᱟ ᱥᱮ ᱥᱟᱺᱜᱤᱧ ᱨᱮ ᱛᱟᱦᱮᱸ ᱞᱮᱝᱠᱷᱟᱱ ᱟᱫᱚ ᱟᱻ ᱦᱮᱡ ᱛᱮᱫᱚ ᱠᱟᱹᱴᱤᱡ ᱫᱚ ᱢᱟᱱᱮ ᱦᱮᱸ ᱥᱮ ᱦᱮᱸ ᱠᱟᱹᱴᱤᱡ ᱫᱚ ᱮᱸᱴᱠᱮᱴᱚᱬᱮ ᱫᱚ ᱟᱹᱭᱠᱟᱹᱜ ᱜᱮᱭᱟ ᱟᱫᱚ ᱚ ᱟᱞᱮ ᱠᱚᱫᱚ ᱥᱩᱨ ᱠᱚᱨᱮ ᱜᱮ ᱢᱮᱱᱟᱜ ᱞᱮᱭᱟ ᱟᱫᱚ, ᱟᱞᱮ ᱠᱚᱫᱚ ᱢᱚᱱᱮ ᱦᱩᱭᱩᱜ ᱠᱟᱱᱟ ᱡᱮ ᱱᱟ ᱥᱮᱱᱟᱜ ᱫᱚ ᱪᱟᱞᱟᱣ ᱫᱚ ᱞᱟᱹᱠᱛᱤᱜ ᱠᱟᱱᱟ ᱦᱮᱸ ᱥᱮ ᱪᱮᱫ ᱮᱢ ᱞᱟᱹᱭᱟ ᱟᱢ?
ᱦᱮᱸ ᱮᱠᱫᱚᱢ ᱥᱟᱹᱨᱤ ᱜᱮ ᱟᱫᱚ ᱦᱟᱸᱜ ᱥᱩᱨ ᱠᱚᱨᱮ ᱵᱚᱱ ᱛᱟᱦᱮᱸᱱ ᱠᱷᱟᱱ ᱫᱚ ᱦᱟᱸᱜ, ᱡᱟᱜᱮ ᱥᱚᱢᱚᱭ ᱧᱟᱢ ᱞᱮ ᱠᱷᱟᱱ ᱫᱚ ᱚᱱᱟ ᱫᱚ ᱟᱵᱩ ᱞᱟᱹᱜᱤᱫ ᱜᱤ ᱠᱟᱨᱚᱱ ᱦᱟᱸᱜ ᱥᱟᱱᱛᱟᱞᱤ ᱢᱤᱰᱤᱭᱟᱢ ᱦᱤᱥᱟᱹᱵ ᱛᱮ ᱜᱤᱫᱽᱨᱟᱹ ᱩᱱᱟᱹᱜ ᱵᱩᱱ ᱯᱟᱲᱦᱟᱜ ᱠᱟᱱᱟ, ᱟᱫᱚ ᱱᱚᱝᱠᱟ ᱞᱮᱠᱟᱛᱮ ᱦᱟᱸᱜ ᱟᱵᱩᱣᱟᱜ ᱜᱮ ᱦᱟᱸᱜ ᱡᱮᱢᱚᱱ ᱦᱩᱭᱩᱜ ᱢᱟ ᱛᱟᱭᱚᱢ ᱫᱟᱨᱟᱢ ᱛᱮ ᱯᱟᱲᱦᱟᱣ ᱫᱟᱲᱮᱭᱟᱵᱩᱱ ᱥᱮ ᱟᱵᱩᱨᱮᱱ ᱜᱤᱫᱽᱨᱟᱹ ᱠᱚ ᱵᱷᱚᱨᱛᱤ ᱫᱟᱲᱮᱭᱟᱜᱼᱟ, ᱟᱫᱚ ᱦᱟᱸᱜ ᱱᱚᱣᱟ ᱵᱟᱝ ᱪᱟᱹᱞᱩ ᱞᱮᱱ ᱠᱷᱟᱱ ᱫᱚ ᱦᱟᱸᱜ ᱛᱷᱩᱠᱩᱢ ᱦᱟᱛᱟᱲ ᱜᱮ ᱢᱮᱱᱟᱜᱼᱟ ᱦᱮᱸᱥᱮ? ᱵᱟᱝᱠᱚ ᱩᱱᱟᱹᱜ ᱫᱟᱫᱟ ᱡᱤ ᱛᱟᱹᱠᱚ ᱠᱩ ᱢᱮᱱᱟᱜ ᱜᱮᱭᱟ ᱱᱤᱛᱚᱜ ᱦᱚᱸ ᱩᱱᱠᱩ ᱟᱣᱨᱤ ᱠᱩ ᱧᱟᱢᱟ ᱟᱨᱠᱤ ᱦᱩᱸ ᱫᱩ ᱵᱚᱪᱷᱚᱨ ᱜᱟᱱ ᱦᱩᱭᱩᱜ ᱠᱟᱱᱟ ᱥᱮ ᱚᱱᱟ ᱠᱷᱚᱱ ᱵᱤᱥᱤ ᱦᱩᱭᱩᱜ ᱠᱟᱱᱟ ᱱᱤᱛᱚᱜ ᱦᱚᱸ ᱟᱣᱨᱤ ᱠᱚ ᱧᱟᱢᱟ ᱵᱮᱭᱴ ᱟᱨᱠᱤ ᱱᱚᱣᱟ ᱠᱷᱟᱹᱛᱤᱨ ᱛᱮ ᱦᱟᱸᱜ ᱟᱹᱰᱤ ᱜᱮ ᱦᱟᱸᱜ ᱟᱱᱫᱳᱞᱚᱱ ᱦᱩᱭᱩᱜ ᱠᱟᱱᱟ ᱜᱟᱞᱢᱟᱨᱟᱣᱼᱮᱫ ᱜᱮᱭᱟ ᱠᱚ᱾ ᱟᱫᱚ ᱤᱧ ᱫᱚ ᱦᱟᱸᱜ ᱵᱤᱥᱮᱥ ᱠᱟᱨᱚᱱ ᱛᱮ ᱦᱟᱸᱜ ᱥᱟᱺᱜᱤᱧ ᱜᱤ ᱦᱤᱱᱟᱹᱧᱟ ᱟᱹᱰᱤ ᱥᱟᱺᱜᱤᱧ ᱡᱟᱦᱟᱸ ᱫᱚ ᱞᱟᱹᱭ ᱜᱟᱱᱚᱜᱼᱟ, ᱦᱮᱸ ᱱᱚᱨᱫᱟᱱ ᱥᱟᱭᱤᱰ ᱱᱚᱨᱛᱷ ᱥᱟᱭᱤᱰ ᱠᱩ ᱢᱮᱛᱟᱜ ᱠᱟᱱᱟ ᱯᱟᱦᱟᱲᱤ ᱮᱞᱟᱠᱟ ᱛᱚ ᱚᱱᱟ ᱠᱷᱟᱹᱛᱤᱨ ᱛᱮ
ᱦᱳᱭ ᱟᱫᱚ ᱚᱱᱟ ᱠᱷᱟᱹᱛᱤᱨ ᱛᱮ ᱵᱟᱢ ᱵᱟᱢ ᱦᱮᱡ ᱥᱮᱰᱮᱨ ᱫᱟᱲᱮᱭᱟᱜ ᱠᱟᱱᱟ ᱵᱟᱝ ᱦᱮᱸ?
ᱦᱩᱸ ᱦᱩᱸ᱾
ᱦᱮᱸ᱾
ᱟᱫᱚ ᱟᱯᱮ ᱠᱚᱜᱮ ᱦᱟᱸᱜ ᱟᱫᱚ ᱥᱩᱨ, ᱥᱩᱨ ᱠᱚᱨᱮᱜ ᱜᱮ ᱦᱮᱸᱱᱟᱜ ᱯᱮᱭᱟ ᱥᱮ ᱵᱟᱝ ᱡᱟᱦᱟᱸ ᱨᱮ ᱦᱟᱸᱜ ᱦᱩᱭᱩᱜᱼᱟ ᱟᱨᱠᱤ᱾
ᱦᱳᱭ, ᱦᱳᱭ ᱟᱞᱮ ᱫᱚ ᱥᱩᱨ ᱥᱩᱯᱩᱨ ᱠᱚᱨᱮ ᱜᱮ ᱠᱟᱱᱟᱞᱮ ᱟᱫᱚ ᱚᱱᱟ ᱦᱚᱛᱮᱜ ᱛᱮ ᱟᱫᱚ ᱟᱸ ᱟᱵᱩᱜᱮ ᱡᱩᱫᱤ ᱦᱮᱸᱛᱚ ᱚᱱᱠᱟ ᱵᱟᱝ ᱪᱟᱞᱟᱜ ᱟᱢ ᱡᱩᱫᱤ ᱚᱠᱚᱭ ᱜᱮ ᱵᱟᱝ ᱚᱱᱠᱟᱢ ᱢᱮᱱᱟ ᱡᱮᱸ ᱥᱮ ᱚᱠᱚᱭ ᱜᱮ ᱡᱩᱫᱤ ᱵᱟᱢ ᱥᱩᱨᱩᱜᱼᱟ ᱚᱱᱟ ᱠᱚᱨᱮ ᱫᱚ, ᱛᱟᱦᱞᱮ ᱟᱫᱚ ᱟᱢᱟᱜ ᱫᱚ ᱚᱠᱚᱭ ᱧᱮᱞ ᱛᱟᱢᱟ ᱦᱮᱸᱥᱮ ᱟᱢ ᱱᱤᱡᱮ ᱜᱮ ᱞᱟᱦᱟ ᱪᱟᱞᱟᱣ ᱦᱩᱭᱩᱜ ᱛᱟᱢᱟ, ᱡᱩ ᱫᱤ ᱵᱟᱢ ᱞᱟᱦᱟ ᱪᱟᱞᱟᱜᱼᱟ ᱛᱟᱦᱚᱞᱮ ᱟᱢ ᱫᱚ ᱟᱫᱚ ᱪᱮᱫ ᱜᱮ ᱵᱟᱢ ᱧᱟᱢ ᱛᱤᱭᱟᱹᱜ ᱫᱟᱲᱮᱭᱟᱜᱼᱟ ᱦᱮᱸᱥᱮ᱾
ᱮᱠᱫᱚᱢ ᱥᱟᱹᱨᱤ ᱜᱮ ᱚᱱᱟ ᱫᱚ ᱠᱟᱱ ᱜᱮᱭᱟ, ᱟ ᱱᱤᱡᱮ ᱵᱟᱝ ᱞᱟᱦᱟ ᱞᱮᱱ ᱠᱷᱟᱱ ᱫᱚ ᱦᱟᱸᱜ ᱟᱫᱚ ᱦᱟᱸᱜ ᱛᱟᱭᱚᱢ ᱫᱟᱨᱟᱢ ᱛᱮᱦᱚᱸ ᱟᱸ ᱱᱤᱡᱮ ᱜᱮ ᱵᱟᱝ ᱧᱟᱢᱚᱜᱼᱟ ᱟᱨᱠᱤ ᱦᱟᱸᱜ᱾ ᱚᱱᱟ ᱫᱚ ᱞᱟᱹᱭ ᱠᱟᱱ ᱜᱮᱭᱟ ᱦᱩᱸ ᱟᱪᱪᱷᱟ ᱟᱫᱚ ᱦᱟᱸᱜ ᱟᱢ ᱜᱮ ᱦᱟᱸᱜ ᱞᱟᱹᱭ ᱢᱮ ᱪᱮᱠᱟ ᱫᱟᱬᱟᱱ ᱠᱚᱢ ᱠᱩᱥᱤᱭᱟ ᱥᱮ ᱵᱟᱝᱟ ᱚᱠᱟ ᱚᱠᱟ ᱡᱟᱭᱜᱟᱢ ᱪᱟᱞᱟᱣ ᱠᱟᱱᱟ?
ᱫᱟᱬᱟᱱ ᱢᱮᱱᱛᱮ ᱫᱚ ᱫᱟᱬᱟᱱ ᱫᱟᱬᱟᱱ ᱫᱚ ᱪᱟᱞᱟᱣ ᱫᱚ ᱦᱩᱭ ᱠᱟᱱᱟ ᱚᱱᱟ ᱫᱚ ᱵᱟᱹᱧ ᱞᱟᱹᱭᱟ ᱟᱫᱚ ᱚᱱᱟ ᱟᱢ ᱯᱟᱨᱠ ᱠᱩᱜᱤ ᱵᱮᱥᱤ ᱪᱟᱞᱟᱣ ᱵᱟᱲᱟ ᱦᱩᱭ ᱠᱟᱱᱟ ᱜᱟᱛᱮ ᱠᱚ ᱥᱟᱞᱟᱜ, ᱟᱨ ᱟᱨ ᱛᱟᱭᱚᱢ ᱜᱟᱛᱮ ᱠᱚ ᱥᱟᱞᱟᱜ ᱛᱚ ᱢᱤᱫ ᱥᱟᱶᱛᱮ ᱫᱟᱬᱟ ᱞᱮᱠᱷᱟᱱ ᱟᱹᱰᱤ ᱨᱟᱹᱥᱠᱟᱹ ᱜᱮ ᱟᱹᱭᱠᱟᱹᱜᱼᱟ᱾ ᱟ ᱵᱟᱦᱟ ᱵᱟᱜᱟᱱ, ᱵᱟᱦᱟ ᱵᱟᱜᱟᱱ ᱠᱚᱦᱚᱸ ᱚᱠᱟ ᱠᱚᱨᱮ ᱢᱮᱱᱟᱜᱼᱟ ᱦᱮᱸᱥᱮ ᱡᱟᱦᱟᱸ ᱫᱚ ᱟ ᱢᱮᱱᱟᱜᱼᱟ ᱥᱟᱺᱜᱤᱧ ᱥᱟᱺᱜᱤᱧ ᱜᱮ ᱡᱟᱦᱟᱸ ᱫᱚ ᱟᱫᱚ ᱟᱞᱮ ᱥᱮᱫ ᱫᱚ ᱴᱨᱮᱹᱱ ᱢᱮᱱᱟᱜ ᱟᱛᱚ ᱴᱨᱮᱱ ᱟᱫᱚ ᱴᱨᱮᱱ ᱞᱟᱭᱤᱱ ᱥᱩᱨ ᱜᱤᱭᱟ ᱟᱫᱚ ᱴᱨᱮᱱ ᱛᱮ ᱜᱮ ᱪᱟᱞᱟᱣ ᱵᱟᱲᱟ ᱠᱟᱱᱟ ᱟᱫᱚ ᱴᱨᱮᱱ ᱛᱮᱫᱚ ᱴᱟᱴᱠᱟ ᱜᱮᱢ ᱛᱤᱭᱟᱹᱜᱼᱟ ᱛᱮ ᱦᱮᱸᱥᱮ? ᱟᱫᱚ ᱚᱱᱟ ᱠᱟᱹᱡ ᱛᱮ ᱪᱟᱞᱟᱣ ᱫᱚ ᱪᱟᱞᱟᱣ ᱵᱟᱲᱟ ᱠᱟᱱᱟ ᱫᱟᱬᱟᱱ ᱠᱩᱫᱚ᱾
ᱟᱫᱚ ᱦᱟᱸᱜ ᱫᱟᱬᱟ ᱤᱫᱤ ᱠᱟᱛᱮᱜ ᱠᱟᱹᱴᱤᱡ ᱞᱟᱹᱭ ᱢᱮ ᱪᱤᱠᱠᱟᱢ ᱵᱩᱡᱷᱟᱹᱣ ᱛᱟᱦᱤᱱᱟ ᱟᱨᱠᱤ᱾ ᱟᱨ ᱛᱟᱭᱚᱢ ᱫᱟᱨᱟᱢ ᱛᱟᱭᱚᱢ ᱡᱩᱣᱟᱹᱱ ᱠᱩ ᱪᱮᱫ ᱥᱟᱸᱫᱮᱥᱮ ᱮᱢ ᱟᱢᱟ ᱠᱚ ᱠᱟᱱᱟ ᱚᱱᱟ ᱤᱫᱤ ᱠᱟᱛᱮ ᱪᱮᱫ ᱥᱤᱠᱷᱱᱟᱹᱛ ᱟᱨᱠᱤ᱾
ᱵᱟ ᱤᱧ ᱫᱩᱧ ᱞᱟᱹᱭᱟ ᱟ ᱪᱮᱫᱞᱤᱠᱟ ᱚᱞᱚᱜ ᱯᱟᱲᱦᱟᱣ ᱦᱮᱸ ᱚᱞᱚᱜ ᱯᱟᱲᱦᱟᱣ ᱥᱟᱶᱛᱮ ᱠᱟᱹᱢᱤ ᱠᱟᱡᱽ ᱦᱮᱸ, ᱟᱨ ᱫᱟᱬᱟᱱ ᱦᱚᱸ ᱤᱧᱦᱩᱧ ᱞᱟᱹᱭᱟ ᱮᱱᱮᱡ ᱥᱮᱨᱮᱧ ᱥᱟᱶᱛᱮ ᱦᱮᱸ ᱥᱮ ᱚᱱᱟ ᱠᱚᱫᱚ ᱤᱧᱫᱚᱧ ᱞᱟᱹᱭ ᱞᱟᱹᱠᱛᱤᱜ ᱠᱟᱱ ᱜᱮᱭᱟ ᱾ ᱥᱚ ᱠᱷᱟᱹᱞᱤ ᱜᱮ ᱚᱞᱚᱜ ᱯᱟᱲᱦᱟᱣ ᱞᱮᱠᱷᱟᱱ ᱦᱚᱸ ᱵᱟᱝ ᱜᱟᱱᱚᱜᱼᱟ ᱟᱨ ᱠᱷᱟᱹᱞᱤ ᱦᱚᱸ ᱫᱟᱬᱟ ᱵᱟᱲᱟᱭ ᱞᱮᱠᱷᱟᱱ ᱦᱚᱸ ᱵᱟᱝ ᱜᱟᱱᱼᱟ ᱦᱮᱸ ᱥᱮ ᱟᱨ ᱤᱧᱫᱩᱧ ᱢᱮᱱᱟ ᱡᱮ ᱢᱤᱫ ᱥᱟᱶ ᱛᱮᱜᱮ ᱡᱷᱚᱛᱚ ᱜᱮ ᱡᱟᱦᱟᱸ ᱫᱚ ᱦᱳᱭᱛᱳ ᱚᱞᱚᱜ ᱯᱟᱲᱦᱟᱜ ᱛᱮ ᱚ ᱚ ᱚᱞᱚᱜ ᱯᱟᱲᱦᱟᱜ ᱚᱠᱛᱚ ᱨᱮᱢ ᱚᱞᱚᱜ ᱯᱟᱲᱦᱟᱣᱱᱟ ᱦᱮᱸᱥᱮ ᱠᱟᱹᱢᱤ ᱚᱠᱛᱚ ᱨᱮᱢ ᱠᱟᱹᱢᱤ ᱠᱮᱫᱟ ᱱᱟᱥᱮᱱᱟᱜ ᱟᱨ ᱟ ᱮᱱᱮᱡ ᱥᱮᱨᱮᱧ ᱚᱠᱛᱚ ᱨᱮᱦᱚᱢ ᱮᱱᱮᱡ ᱠᱮᱫᱟ ᱟᱨ ᱫᱟᱬᱟᱵᱟᱲᱟ ᱦᱚᱢ ᱫᱟᱬᱟ ᱵᱟ ᱵᱟᱲᱟ ᱠᱮᱫᱟ ᱱᱟᱥᱮ ᱤᱧ ᱫᱚ ᱚᱱᱠᱟᱜᱮᱧ ᱞᱟᱹᱭᱟ, ᱟᱢ ᱫᱚ ᱪᱮᱜ ᱞᱟᱹᱭᱟ?
ᱦᱳᱭ ᱡᱚᱛᱷᱟᱛ ᱜᱮ ᱱᱚᱣᱟ ᱡᱟᱦᱟᱸᱟᱢ ᱞᱟᱹᱭ ᱠᱮᱜᱼᱟ ᱟᱹᱰᱤ ᱟᱹᱰᱤ ᱥᱟᱨᱦᱟᱣ ᱾ ᱫᱟᱬᱟ ᱦᱚᱸ ᱞᱟᱹᱠᱛᱤ ᱠᱟᱱᱟ ᱚᱞᱚᱜ ᱯᱟᱲᱦᱟᱣ ᱞᱟᱹᱠᱛᱤ ᱠᱟᱱᱟ ᱟᱫᱚ ᱦᱟᱸᱜ ᱡᱚᱛᱚ ᱜᱮ ᱦᱟᱸᱜ, ᱢᱤᱫᱴᱟᱝ ᱮᱢ ᱠᱟᱹᱢᱤ ᱞᱮᱠᱷᱟᱡ ᱢᱤᱫᱴᱟᱝᱢ ᱠᱟᱹᱢᱤ ᱞᱮᱠᱷᱟᱱ ᱫᱚ ᱦᱟᱸᱜ ᱢᱮᱱ ᱜᱮᱭᱟᱢ ᱡᱮᱢᱚᱱ ᱦᱟᱸᱜ, ᱫᱟᱬᱟᱱ ᱠᱷᱟᱱ ᱫᱚ ᱠᱷᱟᱞᱤ ᱠᱚ ᱢᱮᱱ ᱜᱮᱭᱟ ᱠᱷᱟᱹᱞᱤ ᱫᱟᱬᱟᱱ ᱜᱮᱭᱟᱭ ᱦᱟᱸᱜ ᱦᱟᱸᱪᱮᱫ ᱜᱮ ᱵᱟᱭ ᱪᱮᱠᱟᱭ ᱛᱟᱦᱮᱱ ᱟᱨ ᱚᱞᱚᱜ ᱯᱟᱲᱦᱟᱜ ᱞᱟ ᱠ ᱛᱤ ᱠᱟᱱ ᱜᱮᱭᱟ ᱚᱞᱚᱜ ᱯᱟᱲᱦᱟᱶ ᱥᱟᱶ ᱥᱟᱶᱛᱮ ᱫᱟᱬᱟ ᱾ ᱥᱟᱶᱛᱮ ᱚᱝᱠᱟᱜᱮ ᱚᱝᱠᱟᱜᱮ ᱥᱟᱶᱛᱟ ᱨᱮᱱᱟᱜ ᱮᱢᱟᱱ ᱱᱟᱱᱟ ᱦᱩᱱᱟᱹᱨ ᱤᱭᱟᱹ ᱦᱮᱱᱟᱜ ᱛᱟᱵᱚᱱ ᱜᱮᱭᱟ ᱯᱚᱨᱚᱵᱽ ᱠᱚ ᱚᱱᱟ ᱯᱚᱨᱚᱵᱽ ᱠᱚᱞᱤ ᱨᱮᱦᱚᱸ ᱚᱝᱠᱟ ᱵᱩᱱ ᱥᱳᱨᱳᱜ ᱢᱟ ᱦᱮᱸ ᱾ ᱚᱠᱚᱭ ᱧᱮᱞᱟᱭ ᱵᱟᱠᱷᱟᱡ ᱫᱚ ᱟᱹᱰᱤ ᱦᱚᱲᱜᱮ ᱡᱮᱢᱚᱱ ᱮᱱᱮᱡ ᱥᱮᱹᱨᱮᱹᱧ ᱥᱮ ᱨᱩᱯ ᱾ ᱠᱚᱦᱚᱸ ᱵᱟᱵᱚᱱ ᱵᱟᱲᱟᱭᱟ ᱟᱨᱠᱤ ᱦᱟᱸᱜ ᱱᱚᱣᱟ ᱠᱚᱦᱚᱸ ᱥᱮᱬᱟ ᱞᱟᱹᱠᱛᱤ ᱠᱟᱱ ᱜᱮᱭᱟ ᱛᱚ ᱾ ᱚᱝᱠᱟ ᱫᱟᱨᱟᱭ ᱛᱮ ᱦᱟᱸᱜ ᱥᱚᱢᱯᱩᱨᱱᱚ ᱦᱩᱭᱩᱜ ᱠᱟᱱ ᱛᱟᱵᱚᱱᱟ ᱾
ᱥᱮᱲᱟ ᱠᱟᱜ ᱜᱮᱭᱟᱢ ᱚᱱᱟ ᱴᱟᱢᱟᱠ ᱛᱩᱢᱫᱟᱜ?
ᱦᱳᱭ ᱦᱳᱭ ᱱᱚᱣᱟ ᱠᱚᱫᱚ ᱷᱮᱦ-ᱥ-ᱮ ᱥᱮᱬᱟ ᱦᱩᱭ ᱟᱠᱟᱱ ᱜᱮᱭᱟ ᱱᱚᱣᱟ ᱫᱚ ᱦᱟᱸᱜ ᱡᱟᱣᱟᱜᱮ ᱦᱟᱸᱜ ᱪᱷᱩᱴᱤ ᱧᱟᱢᱚᱜ ᱠᱟᱱ ᱛᱟᱦᱮᱱᱟ ᱥᱮ ᱤᱥᱠᱩᱞ ᱞᱟᱭᱤᱯᱷ ᱨᱮ ᱾ ᱥᱚ----ᱼᱼᱼᱼᱼᱼ-ᱼᱚ ᱾ ᱥᱟᱶᱛᱮ ᱦᱟᱸᱜ ᱠᱚᱞᱮᱡᱷ ᱠᱷᱚᱱ ᱦᱚᱸ ᱡᱚᱠᱷᱚᱱ ᱪᱷᱩᱴᱤ ᱧᱟᱢᱱ ᱠᱷᱟᱡ ᱫᱚ ᱦᱟᱸᱜ ᱱᱚᱝᱠᱟ ᱚᱲᱟᱜ ᱦᱤᱡᱩᱜ ᱦᱩᱭᱩᱜᱼᱟ ᱾ ᱟᱫᱚ ᱚᱱᱠᱟ ᱛᱟᱞᱟᱛᱮ ᱦᱟᱸᱜ ᱟᱛᱩᱨᱮ ᱦᱟᱸᱜ ᱱᱚᱝᱠᱟ ᱞᱮ ᱟᱭᱵᱤᱨ ᱚᱠᱛᱚ ᱟᱸ ᱱᱚᱝᱠᱟ ᱞᱮ ᱯᱮᱠᱴᱤᱥ ᱛᱟᱦᱮᱱ ᱜᱮᱭᱟ ᱨᱩ ᱠᱚ ᱦᱮᱸ ᱥᱚᱦᱨᱟᱭ ᱨᱩ, ᱞᱟᱜᱽᱲᱮ ᱨᱩ ᱾ ᱫᱚᱝᱼᱟ ᱫᱚᱝ ᱠᱚ ᱤᱱᱟᱹ ᱪᱷᱟᱲᱟ ᱮᱴᱟᱜ ᱨᱩ ᱠᱚ ᱯᱟᱛᱟ ᱮᱱᱮᱡ ᱨᱩ ᱠᱚ ᱟᱨᱠᱤ ᱾ ᱥᱮᱬᱟ ᱦᱳᱭᱳᱜ ᱠᱟᱱ ᱜᱮᱭᱟ ᱥᱮᱬᱟ ᱦᱳᱭᱳᱜ ᱛᱟᱦᱮᱸᱱ ᱢᱟᱱᱮ ᱛᱟᱦᱮᱱ ᱦᱳᱭᱳᱜ ᱠᱟᱱ ᱛᱟᱦᱮᱱ ᱜᱮᱭᱟ ᱾
ᱦᱩᱸ ᱾
ᱟᱪ-ᱪᱷᱟ ᱵᱮᱹᱥ ᱵᱷᱟᱜᱮᱹ ᱜᱮ ᱾
ᱟᱨ ᱛᱟᱞᱦᱮ ᱮᱱᱮᱡ ᱥᱮᱹᱨᱮᱹᱧ ᱠᱚᱫᱚ ᱛᱟᱦᱞᱮᱢ ᱠᱩᱥᱤᱭᱟᱜᱼᱟ ᱵᱟᱝ?
ᱦᱳᱭ ᱮᱱᱮᱡ ᱥᱮᱹᱨᱮᱹᱧ ᱦᱚᱧ ᱠᱩᱥᱤᱭᱟᱜ ᱜᱮᱭᱟ ᱾
ᱦᱮᱸ ᱾
ᱮᱱᱮᱡ ᱥᱮᱹᱨᱮᱹᱧ ᱠᱚᱫᱚᱧ ᱠᱩᱥᱤᱭᱟᱜ ᱜᱮᱭᱟ ᱟᱨᱠᱤ ᱾ ᱟᱢᱜᱮ ᱪᱮᱫ ᱞᱮᱠᱟ ᱠᱩᱥᱤᱭᱟᱜ ᱟᱢ ᱥᱮ ᱵᱟᱝᱟ ᱮᱱᱮᱡ ᱠᱚᱢ ᱵᱟᱰᱟᱭᱟ ᱥᱮ ᱵᱟᱝᱟ?
ᱦᱩᱸ ᱵᱟᱲᱟᱭ ᱫᱩᱧ ᱵᱟᱲᱟᱭᱟ ᱵᱟᱝᱫᱚ ᱵᱟᱝ ᱥᱮᱲᱟ ᱫᱚ ᱦᱩᱭᱩᱜ ᱜᱮᱭᱟ ᱦᱮᱸᱥ ᱮᱱᱮᱡ ᱥᱮᱹᱨᱮᱹᱧ ᱠᱚ ᱟᱫᱚ ᱠᱚᱞᱮᱡᱽ ᱠᱚᱨᱮᱜᱮ ᱦᱳᱭ ᱠᱚᱜᱼᱟ ᱟᱫᱚ ᱠᱚᱞᱮᱡᱽ ᱠᱚᱨᱮ ᱡᱟᱦᱟᱸ ᱫᱚ ᱱᱚᱵᱤᱱ ᱵᱚᱨᱚᱱ ᱦᱳᱭ ᱠᱚᱜᱼᱟᱭ ᱥᱮ ᱵᱤᱫᱟᱹᱭ ᱟᱠᱷᱲᱟ ᱛᱟᱦᱮᱸ ᱠᱚᱜᱼᱟ ᱾ ᱟᱨ ᱚᱱᱟ ᱡᱟᱦᱟᱸ ᱚᱱᱟ ᱠᱚ ᱦᱮᱸᱥᱮ ᱟᱨᱦᱚᱸ ᱡᱟᱦᱟᱸ ᱫᱟᱨᱟᱢᱼᱟ ᱫᱟᱲᱟᱢ ᱠᱚ ᱦᱩᱭ ᱠᱚᱜᱼ ᱠᱚᱜ-ᱟ ᱟᱹᱰᱤ ᱟᱭᱢᱟ ᱜᱮ ᱦᱳᱭᱳᱜᱼᱟ ᱛᱚ ᱦᱮᱸᱥᱮ? ᱟᱫᱚ ᱚᱱᱟ ᱠᱚᱨᱮᱜ ᱜᱮ ᱮᱱᱮᱡ ᱵᱟᱲᱟ ᱦᱳᱭ-ᱠᱚᱜᱼᱟ ᱥᱮᱹᱨᱮᱹᱧ ᱵᱟᱲᱟ ᱜᱮ ᱨᱟᱹᱥᱠᱟᱹ ᱦᱩᱭ ᱠᱚᱜᱼᱟ ᱚᱱᱟᱜᱮ ᱠᱩᱥᱤ ᱛᱤᱧ ᱠᱩᱥᱤᱭᱟᱜᱼᱟ ᱵᱟᱝᱫᱚ ᱵᱟᱹᱧ ᱞᱟᱹᱭ ᱟ ᱾
ᱦᱳᱭ ᱟᱨᱠᱤ ᱚᱱᱟ ᱫᱚ ᱦᱟᱸᱜ ᱥᱮᱬᱟ ᱞᱟᱹᱠᱛᱤᱜ ᱠᱟᱱᱟ ᱯᱟᱴᱤᱥᱤᱯᱮᱴ ᱞᱟᱹᱠᱛᱤ ᱠᱟᱱ ᱜᱮᱭᱟ ᱾ ᱮᱸᱷᱮᱸᱦ, ᱚᱝᱠᱟ ᱵᱚᱱ ᱱᱤᱛ ᱠᱷᱚᱱ ᱵᱚᱱ ᱯᱟᱴᱤᱥ ᱥᱤᱯᱮᱴ ᱞᱮᱠᱷᱟᱱ ᱥᱮ ᱦᱩᱰᱤᱧ ᱩᱢᱮᱹᱨ ᱠᱷᱚᱱ ᱦᱟᱸᱜ ᱢᱤᱫᱴᱟᱝ ᱥᱟᱦᱚᱥ ᱵᱟᱹᱲᱛᱤᱜᱼᱟ ᱠᱟᱨᱚᱱ ᱩᱱᱟᱹᱜ ᱦᱚᱲ ᱛᱟᱞᱟᱨᱮᱢ ᱦᱮᱸ ᱢᱤᱫᱴᱟᱢ ᱮᱱᱮᱡ ᱟᱢ ᱥᱮᱢ ᱫᱮᱠᱷᱟᱣᱟ ᱟᱨᱠᱤ ᱱᱚᱶᱟ ᱠᱚᱫᱚ ᱦᱟᱸᱜ ᱡᱚᱛᱚ ᱦᱚᱲ ᱫᱟᱨᱟᱭ ᱛᱮ ᱥ ᱚᱢᱵᱷᱚᱵᱷ ᱵᱟᱝ ᱠᱟᱱᱟ ᱟᱰᱤ ᱦᱚᱲ ᱠᱚ ᱵᱚᱛᱚᱨᱚᱜᱼᱟ ᱟᱫᱚ ᱚᱱᱟ ᱫᱚ ᱦᱩᱰᱤᱧ ᱠᱷᱚᱱ ᱜᱮ ᱱᱚᱝᱠᱟ ᱠᱚᱨᱟᱣ ᱤᱫᱤ ᱞᱟᱠᱛᱤ ᱠᱟᱱ ᱜᱮᱭᱟ ᱦᱟᱸᱜ ᱟᱨᱠᱤ ᱤᱱᱟᱹᱠᱷᱟᱱ ᱜᱮ ᱦᱟᱸᱜ ᱟ ᱮᱠᱞᱟ ᱦᱚᱢ ᱫᱟᱬᱟ ᱫᱟᱲᱮᱜ ᱜᱮᱭᱟ ᱟᱨ ᱥᱟᱶᱛᱮ ᱦᱟᱸᱜ ᱨᱚᱲ ᱠᱚ ᱛᱟᱞᱟᱨᱮ ᱨᱚᱲ ᱦᱮᱸ ᱟᱫᱚ ᱟᱰᱤ ᱜᱮᱢ ᱫᱟᱲᱮᱭᱟᱜᱼᱟ ᱟᱨᱠᱤ ᱱᱚᱣᱟ ᱫᱚ ᱦᱟᱸᱜ ᱚᱝᱠᱟ ᱫᱚ ᱦᱟᱸᱜ ᱞᱟᱦᱟ ᱤᱫᱤ ᱦᱳᱭᱳᱜ ᱜᱮᱭᱟ ᱟᱨᱠᱤ ᱛᱮ ᱦᱟᱸᱜ ᱞᱟᱦᱟ ᱤᱫᱤ ᱞᱮᱱᱠᱷᱟᱱ ᱜᱮ ᱦᱟᱸᱜ ᱱᱚᱣᱟ ᱠᱚᱫᱚᱢ ᱠᱚᱨᱟᱣ ᱜᱟᱱᱚᱜᱼᱟ ᱟᱨᱠᱤ
ᱴᱷᱤᱝ-ᱚᱜ, ᱦᱳᱭ ᱛᱚ ᱾ ᱟᱨ ᱛᱟᱞᱦᱮ ᱟᱯᱮᱥᱮᱫ ᱫᱚ ᱵᱟᱯᱞᱟ ᱠᱚ ᱵᱟᱝ ᱦᱳᱭ ᱟᱠᱟᱱᱟ ᱚᱱᱮ ᱟᱥᱟᱲ ᱵᱚᱸᱜᱟ ᱵᱟᱯᱞᱟ ᱦᱳᱭᱳᱜ ᱜᱮᱭᱟ ᱛᱚ ᱟᱥᱟᱲ ᱟᱥᱟᱲ ᱵᱚᱸᱜᱟ ᱦᱳᱭᱱᱟ ᱛ
ᱦᱳᱭ ᱦᱮᱸ ᱾ ᱦᱳᱭ ᱵᱟᱯᱞᱟ ᱠᱚᱫᱚ ᱦᱩᱭᱩᱜ ᱜᱮᱭᱟ ᱦᱟᱸᱜ, ᱟᱫᱚ ᱦᱩᱭ ᱵᱟᱲᱟ ᱟᱠᱟᱱ ᱜᱮᱭᱟ ᱢᱤᱫ ᱵᱟᱨᱭᱟ ᱵᱟᱯᱞᱟ ᱫᱚ ᱦᱩᱭᱮᱱ ᱜᱮᱭᱟ ᱾ ᱟᱨᱠᱤ ᱚᱱᱠᱟ ᱠᱩᱲᱤ ᱜᱤᱫᱽᱨᱟᱹᱣᱟᱜ ᱦᱚᱸ, ᱟᱨ ᱠᱚᱲᱟ ᱜᱤᱫᱽᱨᱟᱹᱣᱟᱜ ᱦᱚᱸ ᱾ ᱟᱯᱮ ᱥᱮᱫ ᱜᱮ ᱪᱤᱠᱟ?
ᱟᱞᱮ ᱥᱮᱫ ᱦᱚᱸ ᱦᱩᱭ ᱵᱟᱲᱟᱭᱱᱟ, ᱟᱨ ᱪᱟᱞᱟᱣ ᱵᱟᱲᱟ ᱦᱩᱭᱱᱟ ᱫᱚᱝ ᱮᱱᱮᱡ ᱠᱚᱦᱚᱸ ᱦᱩᱭᱱᱟ ᱦᱮᱸᱥᱮ ᱫᱚᱝ ᱮᱱᱼᱼ